ᱦᱮᱞᱳ ᱨᱚᱲ ᱟᱸᱡᱚᱢᱚᱜ ᱠᱟᱱᱟ?
ᱦᱚᱸ ᱟᱸᱡᱚᱢᱚᱜ ᱠᱟᱱᱟ ᱨᱚᱲ ᱾ ᱤᱧᱟᱹᱜ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ ᱾ ᱪᱮᱫ ᱯᱮ ᱪᱤᱠᱟᱹᱭᱮᱫᱼᱟ?
ᱚᱸ ᱪᱮᱫ ᱦᱚᱸ ᱵᱟᱝᱜᱮ ᱦᱚᱸᱜᱼᱚᱭ ᱫᱟᱠᱟ ᱩᱛᱩ ᱞᱮ ᱤᱥᱤᱱ ᱟᱠᱟᱫ ᱛᱮᱞᱮ ᱫᱩᱲᱩᱵ ᱵᱟᱲᱟ ᱠᱟᱱᱟ ᱾
ᱚ ᱟᱹᱣᱨᱤ ᱯᱮ ᱡᱚᱢᱟ ᱛᱚᱵᱮ?
ᱟᱹᱣᱨᱤ ᱞᱮ ᱡᱚᱢᱟ ᱾ ᱟᱯᱮ ᱫᱚ ᱪᱮᱫ ᱯᱮ ᱪᱤᱠᱟᱹᱭᱫᱟ?
ᱟᱞᱮ ᱫᱚ ᱡᱚᱢ ᱵᱟᱲᱟ ᱠᱟᱛᱮᱜ ᱡᱤᱨᱟᱹᱣ ᱵᱟᱲᱟ ᱦᱩᱭᱠᱟᱱᱟ ᱾
ᱚ᱾
ᱦᱳᱭ᱾
ᱦᱮᱸᱛᱚ ᱪᱮᱫ ᱯᱮ ᱩᱛᱩ ᱜᱚᱫ ᱠᱮᱫᱟ ᱛᱟᱦᱚᱞᱮ?
ᱟᱞᱮ ᱟᱞᱮ ᱫᱟᱹᱞ ᱨᱟᱥᱮ ᱟᱨ ᱟᱹᱞᱩ ᱥᱤᱯᱤ ᱾ ᱦᱳᱭ᱾
ᱟᱯᱮ ᱦᱚᱸ ᱪᱮᱫ ᱯᱮ ᱩᱛᱩᱭ ᱫᱟ?
ᱚᱱᱟ ᱦᱚᱸ ᱵᱷᱟᱜᱤ ᱜᱮ ᱵᱩᱡᱷᱟᱹᱜ ᱜᱮᱭᱟ ᱾
ᱦᱳᱭ ᱟᱯᱮ ᱪᱮᱫ ᱯᱮ ᱩᱛᱩᱭ ᱫᱟ?
ᱦᱚᱸ ᱟᱞᱮ ᱫᱚᱞᱮ ᱩᱛᱩ ᱠᱮᱫᱟ ᱦᱟᱸᱜ ᱠᱷᱟᱱ ᱯᱚᱴᱚᱞ ᱟᱞᱩ ᱠᱚᱞᱮ ᱩᱛᱩ ᱠᱮᱫᱟ ᱚᱱᱟ ᱜᱮ ᱾
ᱚ ᱟᱨ ᱫᱟᱜ ᱫᱟᱭ ᱥᱮ ᱵᱟᱝ ᱟᱯᱮ ᱥᱮᱫ ᱫᱚ?
ᱦᱮᱸ ᱟᱹᱰᱤ ᱡᱳᱨ ᱜᱮ ᱫᱟᱜ ᱫᱟᱭ ᱱᱤᱛᱚᱜ ᱦᱚᱸ ᱟᱹᱰᱤ ᱡᱳᱨ ᱜᱮ ᱫᱟᱜ ᱮᱫᱟᱭ ᱾
ᱚ ᱦᱚ᱾
ᱦᱩᱸ᱾
ᱟᱞᱮ ᱥᱮᱫ ᱫᱚ ᱵᱟᱭ ᱫᱟᱜ ᱠᱟᱫᱟ ᱵᱟᱭ ᱫᱟᱜ ᱠᱟᱫᱟ ᱛᱮᱦᱮᱧ ᱫᱚ ᱾
ᱚ᱾
ᱦᱳᱭ᱾
ᱦᱮᱸᱛᱚ ᱱᱚᱛᱮ ᱢᱟ ᱛᱮᱦᱮᱧ ᱫᱚ ᱥᱟᱨᱟᱫᱤᱱᱮ ᱫᱟᱜ ᱠᱮᱫᱟ ᱥᱮᱛᱟᱜ ᱠᱷᱚᱱᱟᱜ ᱾ ᱚᱲᱟᱜ ᱠᱷᱚᱱ ᱩᱰᱩᱝ ᱫᱚ ᱵᱟᱝ ᱫᱟᱲᱮᱭᱟᱜᱼᱟ ᱛᱮᱦᱮᱧ ᱫᱚ ᱩᱱᱟᱹᱜ ᱡᱳᱨᱮ ᱫᱟᱜ ᱟᱠᱟᱜᱼᱟ ᱾
ᱩᱱᱟᱹᱜ ᱡᱳᱨ ᱫᱟᱜ ᱠᱟᱫᱟᱭ? ᱚ ᱟᱨ ᱛᱚᱵᱮ ᱫᱟᱠᱟ ᱠᱚᱫᱚ ᱯᱮ ᱤᱥᱤᱱ ᱠᱮᱫᱟ ᱥᱮ ᱵᱟᱝᱟ?
ᱦᱚ ᱫᱟᱠᱟ ᱠᱚᱫᱚ ᱤᱥᱤᱱ ᱠᱟᱫᱟᱞᱮ᱾
ᱚ
ᱥᱮᱛᱟᱜ ᱫᱚ ᱛᱮᱦᱮᱧ ᱫᱚ ᱵᱟᱝᱞᱮ ᱤᱥᱤᱱ ᱟᱠᱟᱫᱟ ᱥᱮᱛᱟᱜ ᱠᱷᱚᱱᱮ ᱫᱟᱜ ᱠᱮᱜᱼᱟ ᱛᱚ ᱾
ᱦᱚ ᱦᱚ ᱦᱚ᱾
ᱚ
ᱛᱚᱵᱮ ᱪᱟᱥ ᱠᱟᱹᱢᱤ ᱠᱚ ᱟᱯᱮᱥᱮᱫ ᱫᱚ ᱛᱤᱱᱟᱹᱜ ᱥᱟᱺᱜᱤᱧ ᱞᱟᱦᱟ ᱪᱟᱞᱟᱣ ᱜᱚᱫ ᱟᱠᱟᱱᱟ?
ᱚ ᱟᱞᱮ ᱥᱮᱱ ᱟᱞᱮ ᱥᱮᱱ ᱫᱚ ᱪᱟᱵᱟᱣ ᱟᱠᱟᱫᱟᱞᱮ ᱾
ᱚ᱾
ᱦᱳᱭ ᱟᱯᱮ ᱫᱚ?
ᱟᱞᱮ ᱦᱚᱸᱞᱮ ᱪᱟᱵᱟ ᱟᱠᱟᱫ ᱜᱮᱭᱟ ᱾
ᱚ᱾
ᱦᱚ ᱟᱫᱚ ᱠᱟᱹᱴᱤᱡ ᱪᱟᱞᱟᱝ ᱠᱚ ᱫᱚᱦᱚ ᱠᱟᱜᱼᱟ ᱛᱚ ᱚᱱᱟ ᱫᱚ ᱢᱟᱱᱮ ᱵᱷᱟᱜᱤ ᱵᱟᱨ ᱧᱮᱞ ᱠᱟᱛᱮ ᱛᱮᱠᱚ ᱪᱟᱵᱟᱭᱟ ᱟᱫᱚ ᱚᱱᱟ ᱠᱷᱟᱹᱛᱤᱨ ᱛᱮ ᱛᱮᱦᱮᱧ ᱢᱟ ᱦᱟᱸᱜ ᱨᱚᱵᱤᱵᱟᱨ ᱠᱟᱱᱟ ᱜᱟᱯᱟ ᱠᱚᱥᱮᱱ ᱠᱟᱹᱴᱤᱡ ᱪᱟᱞᱟᱝ ᱨᱚᱦᱚᱭ ᱞᱮᱠᱷᱟᱱ ᱜᱮ ᱪᱟᱵᱟᱜᱼᱟ ᱾
ᱚᱻ ᱟᱨ ᱛᱚᱵᱮ ᱛᱤᱦᱤᱧ ᱫᱚ ᱪᱮᱫ ᱠᱚᱯᱮ ᱪᱤᱠᱟᱹ ᱵᱟᱲᱟᱭᱮᱫᱼᱟ?
ᱛᱮᱦᱮᱧ ᱫᱚ ᱪᱮᱫ ᱦᱚᱸ ᱵᱟᱝᱞᱮ ᱪᱤᱠᱟᱹ ᱠᱟᱜᱼᱟ ᱛᱮᱦᱮᱧ ᱢᱟ ᱥᱟᱨᱟᱫᱤᱱᱮ ᱫᱟᱜ ᱠᱮᱜᱼᱟ ᱚᱲᱟᱜ ᱠᱚᱨᱮ ᱜᱮ ᱢᱮᱱᱟᱜ ᱠᱟᱜ ᱞᱤᱧ᱾
ᱚ ᱦᱚᱸ᱾
ᱦᱚᱸ ᱛᱤᱦᱤᱞ ᱫᱚ ᱥᱟᱨᱟ ᱫᱤᱱᱮ ᱫᱟᱜ ᱠᱮᱫᱟ ᱥᱟᱨᱟ ᱫᱤᱱ ᱾
ᱚᱻ ᱦᱳᱭ ᱫᱟᱜᱮᱫ ᱜᱮᱭᱟᱭ ᱪᱤᱠᱟᱹᱭᱟᱢᱟ
ᱦᱩᱸ ᱾
ᱟᱨ ᱛᱚᱵᱮ ᱩᱛᱩ ᱛᱮᱱᱟᱜ ᱠᱚᱫᱚᱯᱮ ᱪᱟᱥ ᱵᱟᱲᱟᱭᱟ ᱥᱮ ᱵᱟᱝ ᱪᱮᱫ ᱠᱚᱯᱮ ᱪᱟᱥ ᱜᱮᱭᱟ ᱟᱯᱮᱥᱮᱫ ᱫᱚ?
ᱩᱛᱩ ᱠᱚ ᱟᱞᱮᱥᱮᱫ ᱫᱚ ᱪᱮᱫ ᱦᱚᱸ ᱵᱟᱝ ᱜᱮ ᱦᱩᱭᱩᱜ ᱜᱮᱭᱟ ᱠᱟᱴᱚᱱ ᱫᱚ ᱫᱟᱜ ᱨᱮᱱᱟᱜ ᱟᱱᱟᱴ ᱢᱮᱱᱟᱜᱼᱟ ᱛᱚ ᱚᱱᱟ ᱠᱷᱟᱛᱤᱨ ᱛᱮᱜᱮ ᱾
ᱚ ᱦᱚᱸ ᱾
ᱦᱩᱸ ᱩᱛᱩ ᱠᱚᱫᱚ ᱪᱮᱫ ᱦᱚᱸ ᱵᱟᱝᱜ ᱦᱩᱭᱩᱜ ᱜᱮᱭᱟ ᱾
ᱟᱞᱮ ᱪᱮᱛ ᱦᱚ ᱵᱟᱠᱩ ᱨᱚᱦᱚᱭ ᱜᱮᱛᱮ ᱠᱤᱨᱤᱧ ᱵᱷᱚᱨᱥᱟ ᱜᱮᱞᱮ ᱡᱚᱢᱟ ᱟᱞᱮ ᱫᱚ ᱠᱤᱨᱤᱧ ᱵᱷᱚᱨᱥᱟ ᱜᱮ ᱾ ᱦᱳᱭ ᱵᱟᱢ ᱠᱤᱨᱤᱧ ᱞᱮᱠᱷᱟᱡ ᱫᱚ ᱵᱟᱢ ᱡᱚᱢ ᱫᱟᱲᱮᱭᱟᱜᱼᱟ ᱚᱱᱠᱟ ᱾
ᱦᱚ᱾
ᱮᱨ ᱚᱜ ᱟᱜ ᱟᱹᱛᱩᱳ ᱫᱤᱥᱚᱢ
ᱢᱮᱱᱫᱟᱹᱧ ᱨᱚᱲ ᱵᱟᱝ ᱟᱸᱡᱚᱢᱚᱜ ᱠᱟᱱ ᱛᱟᱢᱟ ᱾ ᱦᱮᱞᱳ, ᱦᱮᱞᱳ, ᱦᱮᱞᱳ, ᱦᱮᱞᱳ ᱾